ᱦᱮᱞᱳ
ᱦᱮᱞ
ᱦᱮᱞᱳ
ᱦᱮ‌‍ᱸ ᱨᱚᱲ ᱦᱮᱞᱳ
ᱦᱮᱸ ᱟᱸᱡᱚᱢᱚᱜ ᱠᱟᱱᱟ ᱠᱞᱤᱭᱟᱨᱞᱤ
ᱦᱮᱞᱳ ᱦᱮᱞᱳ ᱦᱮᱞᱳ ᱦᱳᱭ ᱟᱸᱡᱚᱢᱚᱜ ᱠᱟᱱᱟ ᱛᱟᱦᱞᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱦᱮᱞᱳ
ᱞᱟᱹᱭᱫᱟᱹᱧ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ ᱦᱮᱞᱳ ᱞᱟ. ᱭ ᱫᱟ. ᱧ ᱨᱚᱲ ᱤᱧ ᱟᱸᱡᱚᱢ ᱫᱟ
ᱦᱮᱞᱳ
ᱨᱚᱲ ᱟᱸᱡᱚᱢᱚᱜ ᱠᱟᱱᱟ ᱨᱚᱲ ᱟᱸᱡᱚᱢᱚᱜ ᱠᱟᱱᱟ
ᱦᱮᱞᱳ
ᱦᱮᱞᱳᱣ
ᱞᱟᱹᱭ ᱟᱸᱡᱚᱢᱚᱜ ᱠᱟᱱ ᱟᱪᱪᱷᱟ ᱢᱟᱱ ᱫᱟ. ᱧ ᱤᱧᱟᱹᱜ ᱴᱟᱣᱟᱨ ᱴᱷᱤᱠ ᱴᱷᱟᱠ ᱰᱟᱭ ᱧᱟᱢ ᱫᱟ ᱠᱟᱴᱟᱣ ᱠᱟᱴᱟᱣ ᱛᱮ ᱟᱸᱡᱚᱢ ᱦᱤᱡᱩᱜ ᱠᱟᱱᱟ
ᱚᱱᱛᱮ ᱟᱸᱡᱚᱢᱚᱜ ᱠᱟᱱᱟ
ᱱᱤᱛᱚᱜ ᱟᱸᱡᱚᱢᱚᱜ
ᱞᱟᱹᱭᱫᱟᱹᱧ ᱨᱚᱲ ᱦᱮᱸ ᱟᱪᱪᱷᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱦᱟᱞᱮ ᱱᱤᱛ ᱜᱷᱟᱹᱲᱤᱡ ᱫᱚ ᱱᱤᱛ ᱜᱷᱟᱹᱲᱤᱡ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱟᱦᱚᱞᱮ
ᱡᱚᱢ ᱵᱟᱲᱟ ᱠᱟᱛᱮᱫ ᱜᱤᱛᱤᱡ ᱵᱟᱲᱟ ᱦᱩᱭ ᱠᱟᱱᱟ
ᱚ ᱡᱚᱢ ᱵᱟᱲᱟ ᱦᱩᱭ ᱱᱟ ᱛᱟᱦᱚᱞᱮ ᱪᱮᱫ ᱠᱚ ᱩᱛᱩ ᱦᱩᱭᱱᱟ ᱛᱮᱦᱮᱧ ᱫᱚ
ᱩᱛᱩ ᱫᱚ ᱛᱮᱦᱮᱱ ᱫᱚ ᱦᱩᱭ ᱠᱟᱱᱟ ᱰᱟᱞ ᱟᱨ ᱟᱞᱩ ᱵᱷᱟᱡᱟ
ᱟᱪᱪᱷᱟ ᱟᱹᱰᱤ ᱱᱟᱯᱟᱭ ᱜᱮ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱚᱲᱟᱜ ᱠᱚᱨᱮ ᱚᱱᱠᱟ
ᱠᱟᱹᱢᱤ ᱫᱚ ᱦᱩᱲᱩ ᱠᱚ ᱟᱯᱦᱚᱨ ᱦᱩᱭᱩᱜ ᱠᱟᱱᱟ ᱚᱨᱚᱝ ᱥᱚᱵᱡᱤ ᱠᱚ ᱦᱟᱞᱠᱟ ᱨᱚᱦᱚᱭ ᱦᱩᱭ ᱠᱟᱱᱟ ᱥᱚᱵ ᱦᱮᱸ ᱥᱤ ᱠᱚᱫᱚ ᱦᱩᱭᱱᱟ ᱦᱩᱸ ᱦᱩᱸ ᱥᱚᱵᱡᱤ ᱠᱚ ᱨᱚᱦᱚᱭ ᱦᱩᱭ ᱠᱟᱱᱟ ᱠᱟᱞᱞᱟ ᱢᱮᱱᱟᱜᱼᱟ ᱵᱷᱤᱱᱰᱤ ᱢᱮᱱᱟᱜᱼᱟ
ᱚ ᱛᱟᱦᱞᱮ ᱚᱱᱟ ᱵᱟᱡᱟᱨ ᱨᱮ ᱛᱤᱱᱟᱹᱜ ᱠᱟᱛᱮᱜ ᱠᱚ ᱦᱟᱛᱟᱣ ᱫᱟ ᱱᱤᱛᱚᱜ ᱫᱚ
ᱵᱟᱡᱟᱨ ᱨᱮ ᱨᱮᱴ ᱢᱮᱱᱟᱜᱼᱟ ᱠᱟᱞᱞᱟ ᱫᱚ ᱡᱟᱱ ᱫᱟᱢ ᱚᱱᱛᱮ ᱱᱟᱯᱟᱭ ᱜᱮ ᱢᱮᱱᱟᱜᱼᱟ ᱫᱚ ᱟᱨ ᱵᱷᱤᱱᱰᱤ ᱨᱮᱱᱟᱜ ᱫᱟᱢ ᱦᱟᱜ ᱱᱤᱛᱚᱝ ᱯᱨᱟᱭ ᱠᱩᱲᱤ ᱴᱟᱠᱟ ᱠᱤᱞᱳ
ᱚ ᱱᱚᱝᱠᱟ ᱮ ᱯᱟᱹᱭᱠᱟᱹᱨᱤ ᱵᱮᱱ ᱮᱢᱟ ᱠᱚᱣᱟ ᱥᱮ ᱚᱱᱠᱟ ᱫᱩᱲᱩᱵ ᱠᱟᱛᱮᱫ ᱵᱮᱱ ᱟᱠᱷᱨᱤᱧᱟ
ᱯᱟᱭᱠᱟᱨ ᱯᱟᱭᱠᱟᱨ ᱟᱲᱚᱛ ᱨᱮ ᱟᱲᱚᱛ ᱨᱮ ᱟᱠᱷᱨᱤᱧ ᱵᱟᱲᱟ ᱦᱩᱭᱩᱜ ᱟ
ᱮᱠᱫᱚᱢ ᱦᱮᱸ
ᱟᱲᱚᱛ ᱨᱮ ᱟᱠᱷᱤᱨᱤᱧ ᱦᱩᱭᱩᱜ ᱟ ᱯᱟᱭᱠᱟᱨ ᱯᱟᱭᱠᱟᱨ
ᱚ ᱯᱟᱹᱭᱠᱟᱹᱨ ᱴᱷᱮᱱ
ᱦᱩᱸ,
ᱚ, ᱛᱟᱦᱚᱞᱮ ᱰᱷᱮᱨ ᱜᱮᱵᱮᱱ ᱪᱟᱥ ᱠᱟᱫᱟ ᱪᱟᱥ ᱫᱚ?
ᱦᱩᱸ ᱪᱟᱥ ᱫᱚ ᱢᱳᱚᱴᱟᱢᱩᱴᱤ ᱯᱨᱟᱭ, ᱫᱚᱥ ᱠᱟᱴᱷᱟ ᱜᱟᱱ ᱢᱮᱱᱟᱜᱼᱟ ᱠᱟᱞᱞᱟ ᱢᱮᱱᱟᱜᱼᱟ ᱟᱨ ᱫᱚᱥ ᱠᱟᱴᱷᱟ ᱜᱟᱱ, ᱟ ᱵᱷᱮᱱᱰᱤ ᱢᱮᱱᱟᱜᱼᱟ᱾
ᱚ,
ᱦᱩᱸ, ᱟᱹᱵᱤᱱ ᱪᱮᱫ ᱠᱚᱵᱤᱱ ᱠᱟᱹᱢᱤ ᱵᱟᱲᱟ
ᱟᱹᱞᱤᱧ ᱫᱚ ᱪᱮᱫ ᱜᱮ ᱵᱟᱝ ᱚᱱᱠᱟ ᱫᱚ ᱯᱟᱲᱦᱟᱣ ᱵᱟᱲᱟ ᱦᱩᱭᱩᱜᱼᱟ᱾